ᱦᱮᱸ ᱜᱚᱝᱠᱮ ᱨᱚᱲ ᱵᱤᱱ ᱟᱸᱡᱚᱢ ᱮᱫᱟ? ᱚ ᱾
ᱟᱪᱷᱟ ᱪᱮᱫ ᱤᱭᱟᱹ ᱛᱮᱞᱟᱝ ᱜᱟᱞᱢᱟᱨᱟᱜ-ᱟ ᱱᱤᱛᱚᱜ ᱫᱚ ᱡᱟᱦᱟᱱᱟᱜ ᱢᱤᱫᱴᱮᱡ ᱴᱚᱯᱤᱠ ᱛᱮᱞᱟᱝ ᱜᱟᱞᱢᱟᱨᱟᱜ-ᱟ ᱵᱟᱝ?
ᱦᱮᱸ ᱾ ᱤᱭᱟᱹ ᱞᱟᱹᱭ ᱛᱮᱞᱟᱝ ᱜᱚᱞᱯᱷᱚᱭᱟ ᱛᱟᱞᱦᱮ ᱾
ᱛᱚᱵᱮ ᱪᱷᱟ ᱤᱧ ᱤᱧ ᱮᱦᱚᱵ ᱮᱦᱚᱵᱮᱜ ᱠᱟᱱ ᱛᱟᱞᱟᱝᱟ ᱦᱮᱸ ᱾
ᱦᱩᱞ ᱢᱟᱦᱟ ᱫᱚ ᱪᱮᱫ ᱞᱮᱠᱟ ᱯᱮ ᱢᱟᱱᱟᱣ ᱠᱮᱫᱟᱯᱮ ᱴᱷᱤᱠ ᱜᱮ?
ᱦᱩᱞ ᱢᱟᱦᱟᱸ ᱦᱮᱸᱻ
ᱟᱞᱮ ᱦᱚᱸ ᱴᱷᱤᱠ ᱫᱚ ᱴᱷᱤᱠ ᱜᱮᱞᱮ ᱢᱟᱱᱟᱣ ᱠᱮᱫᱟ ᱟᱞᱮ ᱥᱮᱫ ᱨᱮᱜᱮ ᱱᱮᱥ ᱢᱤᱫᱴᱮᱡ ᱠᱚᱲᱟ ᱠᱚ ᱜᱚᱡ ᱠᱮᱫᱮᱭᱟ ᱟᱞᱮ ᱠᱷᱚᱡ ᱫᱚ ᱥᱟᱺᱜᱤᱧ ᱧᱚᱜ ᱜᱮᱭᱟ
ᱦᱚᱭ
ᱢᱮᱱ ᱧᱤᱫᱟᱹ ᱥᱮᱫ ᱚᱱᱠᱟᱱ ᱧᱤᱫᱟᱹ ᱠᱚ ᱫᱚᱦᱚ ᱞᱮᱫᱟ ᱵᱟᱝ ᱱᱟᱭᱤᱴ ᱯᱨᱚᱜᱨᱟᱢ ᱠᱚ ᱫᱚᱦᱚ ᱞᱮᱫᱟ
ᱦᱮᱸᱻ
ᱛᱮᱜ ᱩᱱᱤ ᱠᱩᱲᱤ ᱚᱠᱟ ᱞᱮᱠᱟ ᱵᱟᱝ ᱵᱚᱞᱮ ᱚᱼᱚᱼ ᱚᱱᱠᱟ ᱵᱟᱰᱟᱭ ᱧᱟᱢ ᱟᱠᱟᱱᱟ ᱢᱤᱫᱴᱮᱡ ᱠᱩᱲᱤ ᱵᱟᱨ ᱵᱟᱨᱭᱟ ᱠᱚᱲᱟᱛᱮ ᱵᱚᱞᱮ ᱠᱤᱱ ᱠᱩᱥᱤᱭᱟᱭ ᱠᱟᱱᱟ ᱟᱫᱚ ᱦᱟᱹᱱᱤ ᱠᱚᱲᱟ ᱦᱚᱭ ᱵᱟᱰᱟᱭ ᱠᱮᱫᱟ ᱵᱟᱝ ᱛᱮ ᱦᱟᱹᱱᱤ ᱦᱚᱭ ᱦᱟᱹᱱᱤ ᱨᱟᱸᱜᱟᱣᱮᱱᱟ ᱢᱟᱱᱮ ᱛᱟᱭᱚᱢᱛᱮ ᱦᱟᱹᱱᱤ ᱚᱱᱛᱮ ᱨᱮᱠᱚ ᱧᱟᱢ ᱠᱮᱫᱮᱭᱟ ᱩᱱᱤ ᱠᱚᱲᱟ ᱚᱱᱛᱮ ᱨᱮᱠᱚ ᱜᱚᱡ ᱦᱚᱴᱚ ᱠᱟᱫᱮᱭᱟ ᱛᱟᱭᱚᱢ ᱚᱱᱛᱮ ᱨᱮᱠᱚ ᱛᱚᱯᱟ ᱠᱮᱫᱮᱭᱟ ᱵᱚᱞᱮ ᱟᱨ
ᱳ ᱩᱱᱤ ᱠᱚᱲᱟ ᱠᱚ ᱜᱚᱡ ᱠᱮᱫᱮᱭᱟ ᱦᱟᱸᱜ
ᱦᱮᱸ ᱦᱮᱸ ᱢᱤᱫᱴᱮᱡ ᱫᱚᱠᱚ ᱥᱟᱵ ᱞᱮᱫᱮᱭᱟ ᱢᱟᱱᱮ ᱜᱚᱼᱜᱚᱼ ᱜᱚᱜᱚᱤᱡ ᱫᱚᱭ ᱢᱤᱫ ᱦᱚᱲ ᱜᱮᱭᱟ ᱦᱟᱹᱱᱤ ᱦᱟᱹᱱᱠᱤᱱ ᱵᱟᱨᱭᱟ ᱠᱚᱲᱟ ᱛᱮ ᱢᱤᱫᱴᱮᱱ ᱠᱩᱲᱤ ᱠᱤᱱ ᱠᱩᱥᱤᱭᱟᱭ ᱠᱟᱱ ᱛᱟᱦᱮᱸ ᱠᱟᱱᱟ ᱵᱟᱝ ᱦᱟᱹᱱᱤ ᱴᱟᱜ ᱠᱚᱲᱟᱭ ᱨᱟᱸᱜᱟᱣ ᱮᱱᱟ ᱦᱟᱹᱱᱤ ᱴᱷᱟᱜ ᱠᱚᱲᱟ ᱜᱮ ᱱᱩᱭ ᱱᱩᱭ ᱴᱷᱟᱜ ᱠᱚᱲᱟᱭ ᱜᱚᱡ ᱠᱮᱫᱮᱭᱟ ᱢᱟᱱᱮ ᱦᱟᱹᱱᱤ ᱨᱮᱱ ᱥᱚᱸᱜᱮ ᱵᱟᱨ ᱦᱚᱲ ᱠᱤᱱ ᱛᱟᱦᱮᱸ ᱠᱟᱱᱟ ᱩᱱᱤ ᱚᱠᱚᱭᱴᱟᱜ ᱥᱚᱸᱜᱮ ᱨᱮᱭ ᱛᱟᱦᱮᱸ ᱠᱟᱱ ᱩᱱᱤ ᱠᱚ ᱥᱟᱵ ᱠᱟᱫᱮᱭᱟ ᱵᱚᱞᱮ ᱟᱨ ᱩᱱᱤ ᱜᱚᱜᱚᱡᱤᱡ ᱫᱚ ᱵᱟᱹᱠᱩ ᱥᱟᱵ ᱠᱮᱫᱮᱭᱟ ᱱᱤᱛ ᱦᱟᱹᱨᱤᱡ ᱛᱮᱦᱚᱸ ᱟᱹᱣᱨᱤ ᱟᱹᱣᱨᱤ
ᱟᱫᱚ ᱚᱱᱟ ᱫᱚ ᱪᱟᱹᱞᱩᱜ ᱠᱟᱱ ᱜᱮᱭᱟ ᱢᱟᱱᱮ ᱚᱱᱟ ᱯᱟᱸᱡᱟᱭᱮ ᱠᱟᱱ ᱜᱮᱭᱟ ᱠᱚ
ᱦᱮᱸ ᱢᱟᱱᱮ ᱯᱩᱨᱟᱹ ᱵᱷᱟᱭᱨᱟᱞ ᱮᱱᱟ ᱟᱫᱚ ᱱᱤᱛᱚᱜ ᱟᱞᱮ ᱠᱷᱚᱡ ᱥᱟᱺᱜᱤᱧ ᱜᱮᱭᱟ ᱵᱟᱝ ᱪᱮᱫ ᱞᱮᱠᱟ ᱵᱟᱝ ᱠᱚ ᱱᱤᱛᱚᱜ ᱚᱱᱟ
ᱦᱚᱻ
ᱩᱱᱤ ᱠᱚᱲᱟ ᱦᱚᱸ ᱵᱚᱛᱚᱨ ᱛᱮ ᱛᱤᱱᱟᱹᱜ ᱟᱴ ᱮ ᱫᱟᱹᱲ ᱠᱮᱫᱟ ᱚᱠᱟᱥᱮᱫ ᱮ ᱫᱟᱹᱲ ᱠᱮᱫᱟ
ᱦᱮᱸ ᱱᱤᱛᱚᱜ ᱚᱠᱟᱨᱮ ᱢᱮᱱᱟᱭ ᱠᱟᱫᱮᱭᱟ
ᱚᱻ ᱯᱷᱳᱱ ᱱᱚᱢᱵᱚᱨ ᱠᱚ ᱥᱩᱤᱥᱴᱚᱯ ᱛᱮᱣ ᱥᱮᱫ ᱥᱮ ᱚᱠᱟ ᱞᱮᱠᱟᱭ ᱫᱚᱦᱚᱭᱟ ᱵᱟᱝ ᱛᱷᱚᱲᱮ ᱚᱱᱠᱟ ᱤᱭᱟᱹᱭᱟ
ᱦᱮᱸᱻ
ᱩᱱᱟᱹᱜ ᱢᱟᱨᱟᱝ ᱵᱷᱩᱞ ᱠᱟᱹᱢᱤ ᱠᱟᱛᱮᱫ
ᱚᱱᱟ ᱫᱚ ᱟᱹᱰᱤ ᱢᱟᱨᱟᱝ ᱵᱷᱩᱞ ᱠᱟᱹᱢᱤ ᱠᱟᱱᱟ ᱛᱚ
ᱢᱤᱫᱴᱮᱱ ᱦᱚᱲᱮᱢ ᱜᱚᱡᱮᱭᱟ ᱟᱨᱮᱢ
ᱟᱨ ᱚᱱᱟ ᱤᱭᱟᱹ ᱯᱨᱚᱜᱨᱟᱢ ᱦᱩᱭ ᱟᱠᱟᱱᱟ ᱥᱮ ᱧᱤᱫᱟᱹ ᱵᱮᱲᱟ ᱦᱟᱸᱜ
ᱦᱮᱸ ᱢᱟᱱᱮ ᱛᱤᱨᱤᱥ ᱡᱩᱱ ᱚᱠᱟ ᱞᱮᱠᱟ ᱵᱟᱝ ᱚᱸᱰᱮᱱᱤᱡ ᱦᱚᱲ ᱦᱚᱸ ᱧᱤᱫᱟᱹ ᱜᱮᱠᱚ ᱫᱚᱦᱚ ᱞᱮᱫᱟ ᱵᱟᱝ ᱫᱤᱱ ᱨᱮᱦᱚᱸ ᱫᱤᱱ ᱧᱤᱫᱟᱹ ᱚᱱᱠᱟᱜᱮ ᱨᱮᱯ ᱠᱮᱥ ᱪᱮᱫ ᱠᱮᱥ ᱪᱟᱞᱟᱜ ᱠᱟᱱᱟ ᱞᱟᱹᱴᱩ ᱞᱟᱹᱴᱩ ᱜᱷᱚᱴᱚᱱᱟ
ᱦᱮᱸ ᱻ
ᱟᱨ ᱧᱤᱫᱟᱹ ᱚᱠᱟ ᱞᱮᱠᱟ ᱠᱚ ᱫᱚᱦᱚ ᱮᱫᱟ ᱯᱩᱞᱤᱥ ᱦᱚᱸ ᱵᱟᱝ ᱠᱚ ᱤᱭᱟᱹ ᱵᱟᱲᱟ ᱞᱮᱫ
ᱦᱩᱸᱻ
ᱢᱟᱱᱮ ᱯᱩᱞᱤᱥ ᱢᱟᱠᱚ ᱛᱟᱦᱮᱱ ᱜᱮᱭᱟ ᱟᱫᱚ ᱚᱠᱟᱞᱮᱠᱟ ᱢᱟᱱᱮ ᱛᱤᱱᱟᱹᱜ ᱧᱤᱫᱟᱹ ᱵᱟᱝ ᱩᱱᱤ ᱟᱨ ᱚᱠᱟ ᱥᱮᱫ ᱨᱮ ᱵᱟᱝ
ᱟᱫᱚ ᱦᱮᱸ ᱚᱱᱟᱫᱚ ᱚᱸᱰᱮ ᱫᱚ ᱵᱟᱝ ᱯᱟᱥᱮᱡ ᱮᱴᱟᱜ ᱥᱮᱫ ᱨᱮ ᱚᱸᱰᱮ ᱠᱷᱚᱡ ᱥᱟᱺᱜᱤᱧ ᱧᱚᱜ ᱦᱮᱸ ᱦᱮᱸ ᱟᱨ ᱯᱩᱞᱤᱥ ᱫᱚ ᱚᱸᱰᱮ ᱜᱮᱛᱟᱭ ᱛᱟᱦᱮᱱᱟᱭ ᱚᱻ ᱡᱷᱟᱹᱞ ᱥᱮᱫ ᱫᱚ ᱵᱟᱭ ᱪᱟᱞᱟᱣᱮᱫᱟ
ᱚ ᱦᱚᱸᱻ
ᱦᱚᱭᱛᱳ ᱚᱸᱰᱮ ᱠᱷᱚᱡ ᱠᱤᱪᱷᱩ ᱡᱷᱟᱹᱞ ᱧᱚᱜ ᱨᱮ ᱜᱚᱡ ᱜᱤᱰᱤ
ᱛᱤᱨᱤᱥ ᱡᱩᱱ ᱨᱮ ᱢᱤᱫᱴᱮᱡ ᱠᱟᱛᱷᱟ ᱞᱤᱧ ᱠᱩᱞᱤ ᱵᱮᱱᱟ ᱢᱟᱱᱮ ᱡᱮ ᱛᱤᱨᱤᱥ ᱡᱚᱱ ᱠᱚᱨᱮ ᱦᱟᱺᱰᱤ ᱠᱚ ᱟᱹᱠᱷᱨᱤᱧ ᱮᱫᱟ ᱵᱟᱝ ᱟᱨ ᱡᱤᱞ ᱠᱚᱠᱚ ᱟᱹᱠᱷᱨᱤᱧ ᱮᱫᱟ ᱢᱟᱱᱮ ᱚᱱᱟ ᱚᱱᱟ ᱠᱷᱟᱹᱛᱤᱨ ᱠᱷᱟᱹᱛᱤᱨ ᱛᱮ ᱟᱵᱮᱱ ᱨᱚᱲ ᱵᱮᱱ ᱥᱮ ᱟᱵᱮᱱ ᱦᱤᱥᱟᱹᱵᱽ ᱛᱮ ᱢᱚᱡᱽ ᱜᱮ ᱯᱟᱲᱟᱜ ᱠᱟᱱᱟ ᱥᱮ ᱪᱮᱫ ᱞᱮᱠᱟ᱾
ᱟᱹᱞᱤᱧ ᱫᱚ ᱱᱚᱣᱟ ᱫᱚᱞᱤᱧ ᱢᱮᱱᱫᱟ ᱱᱚᱣᱟ ᱫᱚ ᱵᱷᱟᱹᱞᱤ ᱫᱚ ᱵᱟᱝ ᱦᱩᱭᱩᱜ ᱠᱟᱱᱟ ᱦᱟᱺᱰᱤ ᱯᱟᱹᱣᱨᱟᱹ ᱟᱹᱠᱷᱨᱤᱧ ᱫᱚ ᱦᱩᱞ ᱢᱟᱦᱟ ᱨᱮᱫᱚ᱾ ᱟᱹᱞᱤᱧ ᱯᱟᱥᱴᱟ ᱥᱮᱫ ᱠᱷᱚᱱ ᱱᱚᱣᱟ ᱫᱚ ᱢᱤᱫᱴᱟᱝ ᱟᱹᱰᱤ ᱢᱟᱨᱟᱝ ᱵᱟᱹᱲᱤᱡᱽ ᱦᱩᱭᱩᱜ ᱠᱟᱱᱟ᱾
ᱦᱩᱸ
ᱦᱟᱺᱰᱤ ᱯᱟᱹᱣᱨᱟᱹ ᱟᱹᱠᱷᱨᱤᱧ ᱠᱟᱛᱮᱜ ᱫᱚ ᱦᱟᱺᱰᱤ ᱯᱟᱹᱣᱨᱟᱹ ᱡᱟᱦᱟᱸᱭ ᱧᱩᱭᱮᱫᱟ ᱩᱱᱤ ᱫᱚ ᱢᱟᱱᱮ ᱧᱩ ᱠᱟᱛᱮᱫ ᱛᱟᱯᱟᱢ ᱠᱷᱟᱹᱯᱟᱹᱨᱤᱭ ᱟᱫᱚ ᱩᱱᱤ ᱫᱚ ᱪᱤᱞᱤ ᱜᱮ ᱵᱟᱭ ᱮᱞᱟᱣ ᱠᱚᱣᱟᱭ᱾
ᱵᱟᱠᱷᱟᱡ ᱫᱚ ᱚᱱᱠᱟ ᱜᱮ ᱦᱩᱭᱩᱜ ᱠᱟᱱᱟ ᱢᱟᱱᱮ, ᱧᱩ ᱠᱟᱛᱮᱫ ᱜᱮᱛᱷᱚᱨ ᱠᱚ
ᱵᱷᱳᱨ ᱮᱱᱟᱭ ᱟᱫᱚ ᱩᱱᱤ ᱫᱚ ᱚᱠᱚᱭ ᱜᱮ ᱵᱟᱭ ᱮᱞᱟᱣ ᱠᱚᱣᱟ ᱞᱟᱹᱴᱩ ᱥᱮ ᱠᱟᱹᱴᱤᱡᱽ ᱩᱱ ᱡᱚᱠᱷᱮᱡ ᱫᱚ ᱟᱡᱜᱮ ᱞᱟᱹᱴᱩᱼᱟ ᱟᱹᱰᱤ ᱢᱟᱨᱟᱝ ᱤᱭᱟᱹᱭ ᱢᱚᱱᱮᱜᱼᱟ᱾
ᱢᱟᱱᱮ ᱦᱟᱺᱰᱤ ᱧᱩ ᱵᱚᱞ ᱠᱟᱛᱮᱜ ᱪᱮᱫ ᱪᱮᱫ ᱮ ᱨᱚᱲᱟ ᱩᱱ ᱥᱚᱢᱚᱭ ᱚᱱᱟ ᱪᱮᱫ ᱦᱚᱸ ᱦᱚᱸᱜ ᱵᱟᱭ ᱫᱤᱥᱟᱹᱭᱟ ᱢᱟᱱᱮ
ᱫᱤᱥᱟᱹᱭᱟᱭ
ᱠᱟᱹᱴᱤᱡᱽ ᱠᱟᱱᱟᱢ ᱪᱤᱞᱤ ᱠᱟᱱᱟᱢ ᱢᱟᱱᱮ ᱚᱸᱰᱮ ᱦᱟᱺᱰᱤᱢ ᱟᱹᱠᱷᱨᱤᱧ ᱠᱟᱜᱼᱟ ᱜᱟᱹᱰᱤ ᱠᱚ ᱰᱟᱦᱟᱨ ᱠᱚ ᱚᱸᱰᱮ ᱢᱟᱱᱮ ᱤᱱᱟᱹᱜ ᱥᱟᱺᱜᱤᱧ ᱨᱮᱢ ᱧᱩ ᱵᱩᱞ ᱚᱪᱚᱭᱮᱭᱟ ᱢᱟᱱᱮ ᱢᱤᱫᱴᱮᱡ ᱢᱚᱸᱡᱽ ᱪᱚ ᱵᱟᱝ ᱯᱟᱲᱟᱜ ᱠᱟᱱᱟ ᱵᱟᱝ ᱮᱠᱥᱤᱰᱮᱱᱴ ᱮᱠᱥᱤᱰᱮᱱᱚᱜ ᱟᱢ ᱪᱤᱠᱟᱹᱜ ᱟᱢ ᱟᱨᱦᱚᱸ ᱛᱤᱦᱤᱧ ᱜᱟᱯᱟ ᱢᱟᱢ ᱧᱮᱞᱮᱫ ᱠᱚᱜᱮᱭᱟ ᱯᱟᱥᱮᱡ ᱠᱚᱲᱟ ᱦᱚᱲ ᱠᱚᱦᱚᱸ ᱦᱟᱺᱰᱤ ᱧᱩ ᱠᱟᱛᱮᱫ ᱵᱟᱭᱤᱠ ᱠᱚ ᱟᱹᱣᱬᱤ ᱜᱮ ᱵᱟᱠᱚ ᱪᱟᱞᱟᱣᱮᱫᱟ᱾
ᱦᱮᱸ ᱦᱮᱸ ᱵᱟᱭᱤᱠ ᱠᱚ ᱟᱨ ᱯᱨᱳᱜᱨᱟᱢ ᱨᱮ ᱠᱩᱲᱤ ᱜᱤᱫᱽᱨᱟᱹ ᱦᱚᱸᱠᱚ ᱧᱩᱭᱮᱫ ᱜᱮᱭᱟ ᱧᱮᱞ ᱟᱠᱟᱫ
ᱦᱳᱭ ᱦᱳᱭ ᱡᱟᱜᱟ ᱡᱟᱜᱟ ᱛᱮ ᱧᱩᱭ ᱫᱟᱠᱚ ᱢᱟᱱᱮ
ᱯᱨᱳᱜᱨᱟᱢ ᱧᱩ ᱠᱟᱛᱮᱫ ᱜᱤᱛᱤᱡᱽ ᱵᱟᱲᱟᱭ ᱠᱟᱱᱟᱭ ᱞᱚᱥᱚᱫ ᱠᱚᱨᱮ
ᱠᱚᱲᱟ ᱦᱚᱲ ᱟᱞᱚᱢ ᱤᱠᱟᱹᱭᱮᱭᱟ ᱦᱟᱸᱜ ᱢᱟᱱᱮ ᱤᱭᱟᱹ ᱠᱩᱲᱤ ᱦᱚᱲ ᱢᱮᱱᱛᱮ ᱟᱞᱚᱢ ᱤᱠᱟᱹᱭ ᱜᱮᱭᱟ ᱦᱮᱸ ᱢᱤᱫ
ᱠᱩᱲᱤ ᱦᱚᱠᱚ ᱧᱩᱭᱮᱫ ᱜᱮᱭᱟ ᱠᱩᱲᱤ ᱦᱚᱲ ᱦᱚᱸ
ᱦᱩᱸ
ᱚᱱᱟ ᱫᱚ ᱢᱤᱫᱴᱟᱝ ᱦᱚᱲᱢᱚ ᱦᱚᱸ ᱵᱟᱹᱲᱤᱡᱟᱭ
ᱠᱷᱟᱱ ᱫᱚ ᱮᱱᱛᱮᱫ ᱢᱟᱱᱮ ᱰᱟᱭᱨᱮᱠᱴ ᱦᱚᱸ ᱵᱟᱵᱚᱱ ᱢᱮᱱ ᱫᱟᱲᱮᱭᱟᱜᱼᱟ ᱡᱮ ᱢᱟᱱᱮ ᱤᱱᱟᱹᱜ ᱤᱭᱟᱹ ᱠᱷᱚᱡᱽ ᱫᱚ ᱪᱩᱮᱫᱟᱜ ᱮᱢ ᱧᱩᱭᱟ ᱵᱟᱝ
ᱦᱮᱸ ᱟᱨ ᱧᱩ ᱠᱟᱛᱮᱜ ᱥᱚᱝᱥᱟᱨ ᱦᱚᱸ ᱨᱟᱹᱯᱩᱫ ᱟᱠᱟᱱ ᱛᱟᱠᱚ ᱜᱮᱭᱟ ᱟᱭᱢᱟ ᱦᱚᱲᱟᱜ ᱜᱮ ᱟᱸᱡᱚᱢ ᱟᱠᱟᱫᱟᱞᱤᱧ ᱯᱷᱳᱱ ᱠᱚᱨᱮ ᱦᱚᱸ ᱞᱤᱧ ᱧᱮᱞ ᱟᱠᱟᱫ ᱜᱮᱭᱟ᱾
ᱵᱟᱱᱟ ᱦᱚᱲ ᱠᱤᱱ ᱧᱩᱭᱟ ᱟᱫᱚ ᱚᱠᱟᱨᱮ ᱵᱟᱝ ᱤᱭᱟᱹᱼᱟ ᱢᱟᱱᱮ ᱢᱚᱰᱮᱞ ᱨᱮᱢᱟᱢ ᱧᱮᱞ ᱜᱮ ᱚᱱᱟ ᱨᱤᱭᱮᱞ ᱨᱮᱦᱚᱸ ᱦᱩᱭᱩᱜ ᱠᱟᱱᱟ ᱵᱟᱝ
ᱨᱤᱭᱮᱞ ᱨᱮ ᱦᱩᱭᱩᱜ ᱠᱟᱱᱟ ᱚᱱᱠᱟ ᱧᱩ ᱜᱩᱨ ᱠᱟᱛᱮᱫ ᱠᱤᱱ ᱠᱟᱹᱯᱷᱟᱹᱨᱤᱜᱼᱟ᱾
ᱟᱞᱮ ᱥᱮᱫ ᱦᱚᱸ ᱚᱱᱠᱟᱜ ᱜᱮ ᱟᱡᱽ ᱟᱡᱽ ᱡᱟᱶᱟᱭᱮ ᱪᱟᱞᱟᱜᱼᱟ ᱠᱟᱹᱢᱤ ᱟᱨ ᱟᱡᱽ ᱵᱟᱹᱦᱩᱭ ᱧᱩ ᱟᱫᱚ ᱦᱟᱹᱱᱤ ᱵᱟᱭ ᱨᱟᱸᱜᱟᱜᱼᱟ᱾
ᱦᱩᱸ ᱦᱩᱸ ᱚᱱᱠᱟ ᱜᱮ
ᱴᱷᱤᱠ
ᱟᱨᱚ ᱟᱹᱰᱤ ᱚᱱᱟ ᱵᱟᱨᱭᱟ ᱛᱮᱦᱚᱸ ᱮᱴᱟᱜ ᱛᱮ ᱥᱚᱝᱥᱟᱨ ᱨᱟᱹᱯᱩᱫᱚᱜ ᱠᱟᱱᱟ᱾
ᱟᱨ ᱞᱟᱦᱟ ᱛᱮᱦᱚᱸ ᱦᱟᱺᱰᱤ ᱧᱩᱚᱜ ᱠᱩᱲᱤ ᱫᱚ ᱟᱞᱚᱢ ᱧᱮᱧᱟᱢᱮᱭᱟ ᱵᱟᱝ
ᱦᱮᱸ ᱦᱮᱸ
ᱟᱹᱞᱤᱧ ᱢᱟ ᱵᱟᱹᱞᱤᱧ ᱧᱩᱭ ᱜᱮ ᱟᱨ ᱵᱟᱹᱞᱤᱧ ᱧᱩᱭ ᱯᱩᱡᱟᱹ ᱠᱚᱨᱮ ᱫᱚ ᱧᱩ ᱵᱟᱲᱟ ᱜᱮ ᱦᱩᱭᱩᱜᱼᱟ᱾
ᱚᱝᱠᱟ ᱮᱢᱱᱤ ᱤᱭᱟᱹ ᱠᱚᱨᱮ ᱫᱚ ᱠᱚᱢ ᱧᱩ ᱦᱩᱭᱩᱜᱼᱟ᱾ ᱞᱤᱢᱤᱴ ᱨᱮᱱᱟᱜ ᱡᱮᱢᱚᱱ ᱟᱵᱮᱱ ᱫᱤᱥᱟᱹᱭ ᱫᱟᱨᱟᱢ ᱵᱮᱱ ᱡᱟᱦᱟᱸ ᱱᱟᱜ ᱠᱚᱵᱮᱱ ᱨᱚᱲᱟ ᱫᱤᱥᱟᱹᱭ ᱫᱟᱵᱮᱱ᱾
ᱪᱚᱰᱚᱨ ᱥᱟᱨᱮᱜ ᱜᱮ ᱧᱩ ᱦᱩᱭᱩᱜᱼᱟ ᱟᱨ ᱚᱱᱠᱟ ᱵᱟᱨᱦᱮ ᱨᱮᱫᱚ ᱵᱟᱝ ᱢᱟᱱᱮ
ᱦᱮᱸ ᱦᱮᱸ ᱚᱱᱠᱟ ᱜᱮ ᱴᱷᱤᱠᱼᱟ ᱟᱨ ᱵᱟᱠᱷᱟ ᱫᱚ ᱦᱟᱱᱮ ᱚᱠᱟᱨᱮ ᱪᱮᱜ ᱦᱩᱭᱩᱜ ᱠᱟᱱᱟ ᱯᱟᱛᱟ ᱪᱷᱟᱛᱟ ᱚᱸᱰᱮ ᱪᱟᱞᱟᱣ ᱠᱟᱛᱮ ᱵᱮᱱ ᱧᱩ ᱜᱷᱩᱨ ᱠᱚᱜᱼᱟ ᱜᱤᱛᱤᱡ ᱠᱚᱣᱟ ᱵᱮᱱ ᱟᱫᱚ ᱚᱠᱚᱭ ᱜᱮ ᱵᱟᱵᱮᱱ ᱢᱟᱱᱟᱣ ᱠᱚᱣᱟ᱾ ᱚᱱᱠᱟ ᱞᱮᱠᱟ ᱜᱟᱱᱚᱜ ᱟ ᱠᱤ
ᱦᱮᱸ ᱛᱤᱦᱤᱧ ᱜᱟᱯᱟ ᱟᱹᱰᱤ ᱡᱟᱹᱥᱛᱤ ᱢᱟᱱᱮ ᱠᱚ ᱧᱩᱭᱮᱫᱟ ᱚᱱᱠᱟ ᱟᱹᱣᱲᱤᱜᱮ ᱵᱟᱝ
ᱦᱩᱸᱻ ᱱᱤᱭᱟᱹ ᱜᱮᱭᱟ ᱠᱩ ᱾
ᱟᱞᱮ ᱥᱮᱫ ᱫᱚ ᱦᱟᱸᱜ ᱚᱱᱠᱟ ᱫᱚ ᱦᱟᱸᱜ ᱯᱚᱨᱚᱵᱽ ᱯᱟᱹᱞᱤ ᱨᱮ ᱫᱚ ᱮᱠᱷᱚᱱ ᱫᱚ ᱦᱟᱸᱜ ᱵᱚᱱᱫᱚ ᱦᱟᱛᱟᱲ ᱵᱚᱱᱫᱚ ᱦᱚᱪᱚ ᱠᱟᱜ ᱠᱚᱣᱟ ᱵᱟᱝ ᱠᱚ ᱟᱹᱠᱷᱨᱤᱧ ᱦᱚᱪᱚᱣᱟ ᱠᱚ ᱠᱟᱱᱟ ᱾
ᱦᱮᱞᱳ ᱾
ᱦᱮᱞᱳ ᱾
ᱦᱮᱸ ᱦᱮᱸ ᱵᱟᱵᱮᱱ ᱟᱸᱡᱚᱢ ᱫᱟ?
ᱦᱮᱸ ᱟᱸᱡᱚᱢ ᱫᱟᱹᱞᱤᱧ ᱾
ᱦᱩᱸ ᱾
ᱢᱮᱱ ᱫᱟᱹᱞᱤᱧ ᱟᱹᱞᱤᱧ ᱟᱞᱮ ᱥᱮᱫ ᱫᱚ ᱯᱚᱨᱚᱵᱽ ᱯᱟᱹᱞᱤ ᱠᱚᱨᱮᱫ ᱫᱚ ᱵᱟᱠᱚ ᱟᱹᱠᱷᱨᱤᱧ ᱪᱚ ᱠᱟᱱᱟ ᱾
ᱯᱚᱨᱚᱵᱽ ᱠᱚᱨᱮ ᱵᱟᱠᱚ ᱧᱩᱭ ᱫᱟ ᱚᱱᱠᱟ?
ᱟᱫᱚ ᱟᱹᱠᱷᱨᱤᱧ ᱜᱮᱛᱚ ᱵᱟᱠᱚ ᱟᱹᱠᱷᱨᱤᱧ ᱪᱚᱣᱟᱠᱚ ᱠᱟᱱᱟ, ᱦᱟᱺᱰᱤ ᱯᱟᱹᱣᱨᱟᱹ ᱠᱚ ᱟᱹᱠᱷᱨᱤᱧᱟ ᱥᱮ ᱟ ᱟᱹᱠᱷᱨᱤᱧ ᱜᱮ ᱵᱟᱠᱚ ᱟᱹᱠᱷᱨᱤᱧ ᱦᱚᱪᱚᱣᱟᱠᱚ ᱠᱟᱱᱟ, ᱧᱩ ᱫᱚ ᱵᱟᱠᱚ ᱵᱚᱱᱫᱚᱭᱟ ᱮᱱᱠᱷᱟ ᱠᱚ ᱠᱤᱨᱤᱧ ᱤᱫᱤᱭᱟ ᱾ ᱵᱷᱟᱹᱴᱤ ᱠᱷᱚᱡ ᱾
ᱵᱮᱥ ᱠᱮᱫᱟ ᱠᱚ ᱛᱚᱵᱮ, ᱟᱞᱮ ᱥᱮᱜ ᱦᱟᱸᱜ ᱥᱚᱢᱚᱭ ᱥᱚᱢᱚᱭ ᱦᱮᱡ ᱵᱟᱲᱟᱜ ᱠᱟᱱ ᱛᱟᱦᱮᱸᱱᱟ ᱞᱟᱦᱟ ᱧᱚᱜ ᱯᱩᱞᱤᱥ ᱠᱚ ᱢᱟᱱᱮ ᱪᱩᱠᱚᱭᱟ ᱠᱩ ᱟᱨᱦᱚᱸ ᱛᱟᱭᱚᱢ ᱛᱮ ᱩᱱᱠᱩ ᱠᱚ ᱪᱟᱞᱟᱣ ᱞᱮᱱ ᱠᱷᱟᱡ ᱠᱚ ᱩᱰᱩᱠᱟ ᱠᱚ ᱾
ᱦᱩᱸ ᱦᱩᱸ ᱟᱞᱮ ᱫᱚ ᱚᱝᱠᱟ ᱫᱚ ᱦᱟᱸᱜ, ᱱᱮᱥ ᱱᱮᱥ ᱠᱷᱚᱡ ᱜᱮ ᱦᱚᱜᱼᱚᱭ ᱛᱚ ᱮᱦᱚᱵ ᱦᱩᱭ ᱠᱟᱱᱟ ᱵᱚᱱᱫᱚ ᱯᱩᱨᱟᱹ ᱾
ᱦᱩᱸ ᱢᱟᱱᱮ ᱪᱮᱜ ᱮᱢ ᱵᱩᱡᱷᱟᱹᱣ ᱠᱚᱣᱟ ᱢᱟᱱᱮ ᱦᱚᱲ ᱜᱮᱦᱚᱠᱚ ᱟᱹᱠᱷᱨᱤᱧ ᱫᱟ ᱵᱟᱝ ᱟᱫᱚ
ᱦᱚᱲ ᱪᱮᱜ ᱵᱩᱡᱷᱟᱹᱣ ᱩᱱᱠᱩ ᱵᱩᱡᱷᱟᱹᱣᱮᱢ ᱪᱟᱞᱟᱜᱼᱟ ᱟᱢ ᱜᱮᱠᱚ ᱵᱩᱡᱷᱟᱹᱣ ᱠᱮᱜ ᱢᱮᱜᱮ ᱾
ᱠᱷᱟᱡ ᱫᱚ ᱠᱷᱟᱡ ᱫᱚ ᱾ ᱪᱮᱫ ᱠᱚ ᱦᱟᱸᱜ ᱮ ᱢᱮᱛᱟᱢᱟ ᱢᱮᱛᱟᱢ ᱠᱷᱟᱡ ᱡᱩᱫᱤ ᱤᱧᱟᱹᱜ ᱥᱚᱝᱥᱟᱨ ᱨᱮ ᱤᱧᱟᱹᱜ ᱥᱚᱝᱥᱟᱨ ᱨᱮ ᱤᱱᱟᱹᱜ ᱠᱚᱥᱼᱼ ᱛᱚ ᱟᱢᱮᱢ ᱤᱢᱟᱹᱧᱟ ᱟᱢ ᱠᱩᱞᱟᱹᱣᱟᱹᱧᱟ ᱚᱱᱠᱟᱣ ᱢᱮᱛᱟᱢ ᱠᱷᱟᱡ ᱫᱚ ᱛᱚ ᱪᱮᱜ ᱮᱢ ᱢᱮᱛᱟᱭᱟ ᱦᱟᱝ ᱾
ᱦᱮᱸ ᱤᱧᱟᱹᱜ ᱥᱚᱝᱥᱟᱨ ᱫᱚ ᱟᱢᱮᱢ ᱪᱟᱹᱞᱩᱭ ᱫᱟᱠᱤ ᱵᱩᱦᱩ ᱠᱤᱪᱷᱩ
ᱟᱵᱚᱣᱟᱜ ᱥᱚᱢᱟᱡᱽ ᱨᱮᱱᱟᱜ ᱜᱮ ᱤᱭᱟᱹ ᱢᱤᱜ ᱴᱮᱡ ᱵᱟᱹᱲᱤᱡᱚᱜ ᱠᱟᱱᱟ ᱵᱟᱝ ᱾
ᱦᱮᱸ ᱾
ᱱᱤᱛᱚᱜ ᱧᱮᱞ ᱠᱚᱢᱮ ᱡᱮ ᱮᱴᱟᱜ ᱤᱭᱟᱹ ᱧᱮᱞ ᱠᱚᱢᱮ ᱮᱴᱟᱜ ᱡᱟᱹᱛ ᱧᱮᱞ ᱠᱚᱢᱮ ᱞᱟᱹᱴᱩ ᱞᱟᱹᱴᱩ ᱠᱚ ᱪᱮᱫ ᱵᱮᱱᱟᱣ ᱵᱟᱲᱟᱭ ᱱᱟ ᱾ ᱟᱨ ᱟᱵᱚ ᱦᱚᱲ ᱦᱟᱺᱰᱤ ᱧᱩ ᱵᱚ ᱩᱞ ᱨᱮ ᱡᱚᱵᱮ ᱠᱚᱜᱼᱟ ᱾ ᱦᱟᱺᱰᱤ ᱵᱷᱟᱹᱴᱤ ᱨᱮᱢ ᱧᱮᱞᱮᱭᱟ ᱾
ᱟᱵᱚ ᱦᱚᱲ ᱫᱚ ᱚᱱᱟ ᱛᱮᱜᱮ ᱵᱚᱱ ᱰᱩᱵᱩᱡ ᱮᱱᱟ ᱮᱠᱮᱛᱮ ᱞᱟᱛᱟᱨ ᱨᱮᱜᱮ ᱵᱚᱱ ᱛᱟᱦᱮᱸ ᱠᱟᱱᱟ ᱟᱨᱵᱚᱱ ᱞᱟᱛᱟᱨ ᱪᱟᱞᱟᱜ ᱠᱟᱱ ᱜᱮᱭᱟ ᱾ ᱟᱨ ᱮᱠᱷᱚᱱ ᱚᱠᱟᱨᱮ
ᱢᱟᱱᱮ ᱟᱫᱷᱟ, ᱟᱫᱷᱟ ᱠᱷᱚᱡ ᱯᱟᱥᱮᱡ ᱴᱩᱭᱮᱱᱴᱤ ᱯᱟᱨᱥᱮᱱ ᱠᱷᱚᱡ ᱮᱭᱤᱴᱴᱤ ᱯᱟᱨᱮᱱ ᱦᱚᱲ ᱢᱟ ᱟᱵᱚ ᱥᱮᱜ ᱟᱹᱰᱤ ᱛᱷᱚᱝᱜᱚ ᱛᱷᱚᱝᱜᱚ ᱜᱮ ᱢᱮᱱᱟᱜ ᱠᱚᱣᱟ ᱵᱟᱝ ᱟᱵᱚ ᱤᱭᱟᱹ ᱾ ᱢᱟᱱᱮ ᱵᱟᱝ ᱫᱚ ᱟᱡ ᱨᱮᱱ ᱜᱤᱫᱽᱨᱟᱹᱭ ᱵᱟᱝ ᱫᱚ ᱟᱡᱨᱮᱱ ᱜᱤᱫᱽᱨᱟᱹᱭ ᱚᱞ ᱯᱟᱲᱦᱟᱣ ᱦᱚᱪᱚᱭ ᱫᱮ ᱠᱟᱱ ᱵᱟᱝ ᱫᱚ ᱢᱟᱱᱮ ᱟᱡ ᱟᱡ ᱢᱟ ᱵᱟᱭ ᱚᱞ ᱯᱟᱲᱦᱟᱣ ᱞᱮᱫ, ᱚᱱᱠᱟ ᱦᱚᱸ ᱢᱮᱱᱟᱜ ᱠᱚᱣᱟ ᱢᱟᱱᱮ ᱟᱭᱢᱟ ᱚᱠᱟ ᱠᱚᱨᱮ‌ ᱪᱚᱝ ᱾ ᱟᱞᱮ ᱥᱮᱫ ᱦᱚᱸ ᱥᱚᱢᱚᱭ ᱥᱚᱢᱚᱭ ᱚᱱᱠᱟᱜ ᱜᱮ ᱢᱮᱱᱟᱜ ᱠᱚᱣᱟ ᱚᱱᱮ ᱴᱚᱞᱟ ᱨᱮᱦᱚᱸ᱾ ᱟᱫᱷᱟᱨ ᱠᱟᱨᱰ ᱪᱮᱫ ᱵᱟᱠᱚ ᱵᱮᱱᱟᱣᱟ ᱦᱟᱱᱟ ᱵᱟᱠᱚ ᱵᱮᱱᱟᱣᱟ ᱱᱚᱣᱟ᱾
ᱟᱡ ᱫᱚ ᱯᱟᱹᱣᱨᱟᱹ ᱧᱩ ᱛᱮᱜᱮ ᱛᱚ᱾ ᱟᱫᱚ ᱥᱚᱝᱥᱟᱨ ᱨᱮᱭᱟᱜ ᱫᱚ ᱟ ᱵᱟᱭ ᱪᱤᱱᱛᱟᱹᱭᱟ ᱟᱭᱟᱜ ᱪᱤᱱᱛᱟᱹ ᱥᱩᱫᱩ ᱾ ᱯᱟᱹᱨᱣᱟᱹ ᱧᱩ ᱥᱟᱶᱛᱮ, ᱦᱮᱸ ᱛᱟᱣ ᱛᱮ ᱮᱠᱷᱚᱱᱤᱧ ᱧᱮᱞ ᱮᱫᱟ- ᱦᱩᱞ ᱢᱟᱦᱟ ᱨᱮᱦᱚᱸ ᱤᱭᱟᱹ ᱠᱚ ᱯᱳᱜᱨᱟᱢ ᱠᱚ ᱠᱚᱨᱟᱣ ᱦᱚᱪᱚᱭᱮᱫᱟ ᱧᱤᱫᱟᱹ ᱵᱮᱲᱟ᱾ ᱚᱱᱟ ᱵᱟᱨᱮᱛᱮ ᱟᱵᱮᱱ ᱞᱟᱹᱭ ᱵᱮᱱ ᱥᱮ ᱠᱟᱹᱴᱤᱡ ᱵᱷᱟᱞᱮᱭᱟ ᱥᱮ ᱵᱟᱹᱲᱤᱡᱼᱟ᱾
ᱪᱮᱫ ᱵᱟᱝ ᱵᱤᱱ ᱢᱮᱱᱠᱮᱫ
ᱚᱱᱟ ᱦᱩᱞ ᱢᱟᱦᱟᱨᱮ ᱡᱟᱦᱟᱸ ᱮᱠᱷᱚᱱ ᱧᱤᱫᱟᱹ ᱯᱳᱜᱨᱟᱢ ᱠᱚ ᱠᱚᱨᱟᱣ ᱦᱚᱪᱚᱭᱮᱫᱟ ᱚᱱᱟ ᱟᱵᱮᱱ ᱯᱟᱦᱴᱟ ᱥᱮᱫ ᱠᱷᱚᱱ ᱵᱟᱹᱲᱤᱡᱼᱟ ᱥᱮ ᱵᱷᱟᱹᱞᱤᱭᱟ ᱞᱟᱹᱭᱵᱤᱱ ᱥᱮ
ᱚᱱᱟ ᱧᱤᱫᱟᱹ ᱥᱮᱫ ᱫᱚ ᱮᱠᱫᱚᱢ ᱛᱮᱜᱮ ᱵᱟᱹᱲᱤᱡ ᱜᱮᱭᱟ᱾ ᱧᱤᱫᱟᱹ ᱥᱮᱫ ᱫᱚᱦᱚᱭᱮᱫ ᱠᱟᱱ ᱠᱷᱟᱡ ᱪᱮᱫ ᱠᱚᱪᱚᱝᱢ ᱦᱩᱭᱩᱜ ᱠᱟᱱᱟ ᱚᱱᱠᱟ ᱟᱞᱮ ᱥᱮᱫ ᱜᱮᱠᱚ ᱤᱫᱤᱭᱟ ᱵᱟᱝ ᱟᱫᱚ ᱚᱱᱟ ᱫᱚ ᱢᱟᱱᱮ ᱟᱨᱦᱚᱸ ᱚᱱᱟᱜᱮ ᱫᱩᱥᱤᱧ ᱧᱟᱢ ᱮᱱᱟ ᱡᱮ ᱦᱩᱞ ᱢᱟᱦᱟ ᱚᱸᱰᱮᱭ ᱪᱟᱞᱟᱣ ᱞᱮᱱ?
ᱦᱮᱸ ᱦᱮᱸ
ᱠᱩᱥᱤ ᱯᱟᱲᱟᱣᱱᱟ ᱵᱟᱝ ᱟᱨᱦᱚᱸ ᱢᱟᱱᱮ ᱛᱤᱦᱤᱧ ᱜᱟᱯᱟᱼᱼ ᱧᱩ ᱵᱩᱞᱩᱜ ᱠᱟᱱᱟ ᱠᱚ ᱚᱱᱮ ᱚᱱᱮᱞᱤᱧ ᱞᱟᱹᱭ ᱠᱮᱫ ᱧᱩ ᱵᱩᱞ ᱠᱟᱛᱮᱫᱼᱼ ᱠᱩᱲᱤ ᱠᱚᱠᱚ ᱧᱟᱢ ᱠᱚᱣᱟ ᱪᱤᱠᱟ ᱠᱚᱣᱟ ᱠᱚ᱾
ᱦᱮᱸ ᱱᱩ ᱜᱷᱳᱚᱨ ᱠᱟᱛᱮᱫ ᱫᱚ ᱩᱱᱤ ᱫᱚ ᱦᱮᱸ ᱞᱟᱹᱭ ᱯᱮᱭᱟᱧ᱾
ᱟᱹᱰᱤ ᱡᱟᱹᱥᱛᱤ ᱦᱩᱭᱩᱜ ᱠᱟᱱᱟ ᱵᱟᱝ
ᱦᱮᱸ ᱟᱨᱚ ᱡᱩᱫᱤ ᱚᱱᱟ ᱠᱚ ᱡᱩᱫᱤ ᱵᱟᱝ ᱵᱤᱧ ᱠᱟᱛᱮ ᱟᱨ ᱪᱤᱠᱟ ᱜᱚᱡ ᱦᱚᱭ ᱫᱟᱲᱮ ᱟᱭᱟᱭ ᱧᱩ ᱜᱷᱳᱨ ᱠᱟᱛᱮ ᱫᱚ ᱩᱱᱤ ᱫᱚ ᱟᱭᱟᱜ ᱛᱮᱫᱚ ᱞᱟᱹᱴᱩ ᱢᱟᱱᱮᱟᱜ ᱚᱱᱠᱷᱟ ᱫᱚ᱾ ᱠᱚ ᱪᱤᱞᱤ ᱜᱮ ᱵᱟᱭ ᱵᱚᱛᱚᱨ ᱨᱟᱠᱚᱭᱟ᱾
ᱢᱟᱱᱮ᱾ ᱩᱱᱤ ᱠᱩᱲᱤ ᱢᱟ ᱦᱟᱸᱜ ᱮ ᱞᱟᱹᱭᱟ ᱥᱮ ᱚᱠᱟᱞᱮᱠᱟ ᱥᱮ ᱩᱱᱤ ᱛᱤᱱᱟᱹᱜ ᱢᱟᱨᱟᱝ ᱜᱤᱫᱽᱨᱟᱹ ᱠᱟᱱᱟᱭ ᱩᱱᱤ ᱢᱟᱦᱟᱸᱜ ᱮ ᱞᱟᱹᱭᱟ ᱵᱟᱝ ᱛᱟᱭᱚᱢᱛᱮ ᱩᱱᱤ ᱫᱚ ᱜᱚᱡ ᱠᱮᱫᱮ ᱜᱮ ᱦᱟᱸᱜ
ᱦᱮᱸ
ᱚᱱᱠᱟᱭᱮᱫ ᱠᱚᱣᱟ ᱠᱚ ᱡᱟᱹᱥᱛᱤ ᱛᱮ ᱵᱟᱝ
ᱦᱮᱸ
ᱛᱟᱨ ᱢᱟᱱᱮ, ᱱᱚᱣᱟ ᱫᱚ ᱦᱟᱸᱜ ᱟᱵᱚ ᱡᱟᱹᱛ ᱛᱟᱞᱟ ᱨᱮᱜᱮ ᱪᱟᱲᱟᱜ ᱠᱟᱱᱟ ᱦᱟᱸᱜ ᱚᱱᱠᱟᱼᱼ ᱮᱴᱟᱜ ᱡᱟᱹᱛ ᱫᱚ ᱵᱟᱠᱚ ᱤᱭᱟᱹ ᱫᱟᱲᱮᱭᱟ ᱠᱚ ᱠᱟᱱᱟ ᱢᱟᱱᱮ ᱵᱟᱝ
ᱵᱟᱝ ᱵᱟᱝ ᱮᱴᱟᱜ ᱡᱟᱹᱛ ᱫᱚ ᱚᱱᱠᱟ ᱫᱚ ᱵᱟᱝ ᱡᱮᱢᱚᱱ ᱟᱵᱚ ᱥᱟᱱᱛᱟᱲ ᱜᱮ᱾
ᱱᱤᱡᱮᱨ ᱤᱭᱟᱹ ᱜᱮᱢ ᱤᱭᱟᱹᱢ ᱢᱟᱨᱟᱜ ᱠᱷᱟᱡ ᱫᱚ ᱪᱮᱫ ᱵᱚᱞᱮ ᱮᱴᱟᱜ ᱡᱩ ᱤᱭᱟᱹ ᱠᱷ, ᱛᱷᱤᱨ ᱠᱚ ᱟᱭ ᱵᱚᱞᱮ᱾
ᱦᱩᱸ
ᱞᱟᱹᱭ ᱵᱟᱭ ᱮᱦᱚᱵ ᱠᱟᱜᱼᱟ ᱦᱟᱸᱜ ᱢᱤᱫᱴᱮᱡ ᱮᱴᱟᱜ ᱡᱟᱹᱛ ᱦᱚᱸᱠᱚ ᱤᱭᱟᱹ ᱞᱮᱫᱮᱭᱟ ᱦᱤᱥᱟᱢᱟᱹ ᱪᱮᱫᱤ ᱛᱟᱦᱮᱸ ᱠᱟᱱᱟ ᱵᱚᱞᱮ ᱰᱟᱠᱛᱚᱨ ᱩᱱᱤ ᱛᱷᱚᱲᱟ ᱞᱟᱦᱟ ᱵᱚᱪᱷᱚᱨ ᱵᱷᱟᱭᱨᱟᱞ ᱨᱮ,
ᱦᱮᱸ
ᱵᱟᱲᱟᱭ ᱞᱮᱫᱼᱟ ᱵᱮᱱ ᱥᱮ ᱵᱟᱝ? ᱱᱟ ᱱᱟᱥ ᱱᱟᱥ ᱠᱩᱲᱤ ᱵᱚᱞᱮ ᱤᱭᱟᱹ ᱟᱡ ᱠᱚᱱ ᱠᱟᱹᱴᱤᱡ ᱨᱟᱠᱷᱤ ᱛᱚᱞ ᱞᱟᱹᱜᱤᱫ ᱦᱤᱡᱩᱜ
ᱦᱮᱸ ᱯᱷᱳᱱ ᱨᱮᱜᱮ ᱞᱤᱧ ᱧᱮᱞ ᱠᱮᱫᱟ᱾
ᱦᱳᱭ ᱚᱱᱟ ᱦᱚᱸᱢᱟᱱᱮ ᱯᱮᱭᱟ ᱜᱚᱲᱟ ᱛᱮ
ᱦᱮᱸ
ᱯᱳᱱᱛᱮᱜᱮ ᱧᱮᱞ ᱦᱩᱭᱩ ᱟᱠᱟᱱᱟ
ᱚ
ᱢᱟᱱᱮ ᱚᱱᱟᱜᱮ ᱦᱟᱸᱜ ᱦᱩᱭ ᱠᱟᱱᱟ ᱟᱨ ᱤᱱᱟᱹᱜ ᱢᱟᱱᱮ ᱵᱟᱝ ᱦᱩᱭ ᱠᱟᱱᱟ ᱮᱴᱟᱜ ᱡᱟᱹᱛᱟᱜ ᱫᱚ ᱵᱟᱝ
ᱚᱱᱟᱜᱮ ᱟᱫᱚ ᱵᱟᱝ ᱟᱸᱡᱚᱢ ᱟᱠᱟᱱᱟ ᱛᱚ ᱚᱱᱠᱟ ᱫᱚ
ᱪᱮᱫ ᱵᱟᱝᱠᱚ ᱪᱤᱠᱠᱟ ᱞᱮᱫᱼᱟ ᱚᱱᱟ ᱤᱭᱟᱹᱛᱮ
ᱚᱱᱟ ᱫᱚ ᱟᱹᱞᱤᱧᱟᱜ ᱴᱷᱤᱠ ᱫᱚ ᱵᱟᱹᱞᱤᱧ ᱵᱟᱲᱟᱭᱟ
ᱞᱮᱩ ᱜᱚᱡ ᱠᱮᱫ ᱠᱚᱣᱟ ᱵᱟᱝ ᱥᱮ ᱵᱟᱠᱚ ᱜᱚᱡ ᱞᱮᱫ ᱠᱚᱣᱟ ᱡᱮᱦᱮᱞ ᱞᱮᱫ ᱠᱚᱣᱟ ᱠᱚ ᱠᱷᱟᱹᱞᱤ
ᱩᱱᱠᱩ ᱫᱚ ᱟᱫᱚ ᱪᱤᱠᱟ ᱜᱮ ᱜᱚᱡᱚ ᱠᱚ ᱟᱹᱞᱤᱧ ᱫᱚ ᱴᱷᱤᱠ ᱦᱚᱸᱞᱤᱧ ᱵᱟᱲᱟᱭᱟ
ᱢᱟᱱᱮᱥ ᱥᱟᱡᱟ ᱦᱚ ᱢᱟᱱᱮ ᱜᱚᱡ ᱜᱚᱡ ᱫᱚ ᱜᱚᱡ ᱠᱚ ᱡᱟᱹᱨᱩᱲᱟ ᱦᱮᱸ ᱩᱱᱤ ᱠᱩᱲᱤ ᱡᱩᱫᱤ ᱠᱚ ᱜᱚᱡ ᱠᱮᱫᱮᱭᱟ‌
ᱦᱮᱸ ᱛᱟᱦᱚᱞᱮ ᱟᱢ ᱦᱮᱸ ᱩᱱᱤ ᱦᱚᱲ ᱥᱟᱜ ᱦᱚᱨᱮ ᱪᱮ ᱜᱚᱡ ᱠᱟᱭ ᱜᱮ
ᱦᱮᱸ ᱛᱚ ᱟᱹᱞᱤᱧ ᱫᱚ ᱢᱟᱱᱮ ᱚᱱᱠᱟᱱᱟᱜ ᱵᱷᱩᱞ ᱨᱮᱫᱚ ᱰᱟᱭᱨᱮᱠᱴ ᱢᱟᱱᱮ ᱥᱟᱡᱟ ᱜᱮ ᱧᱟᱢᱚᱜᱼᱟ ᱡᱟᱹᱨᱲᱟᱜ ᱮᱱᱛᱜ ᱵᱟᱝ?
ᱦᱩᱸ ᱡᱟᱦᱟᱸ ᱥᱟᱡᱟᱣ ᱮᱢ ᱠᱮᱫᱮᱭᱟ ᱚᱱᱟ ᱥᱟᱡᱟ ᱜᱮ ᱟᱡ ᱦᱚ ᱮᱢᱟᱭ,
ᱦᱟᱹᱱᱤ ᱜᱚᱡᱚᱜ ᱥᱚᱢᱚᱭ ᱟᱡ ᱤᱱᱟᱹᱜ ᱦᱚᱸ ᱵᱟᱭ ᱦᱩᱫᱤᱥ ᱞᱮᱫᱟ ᱵᱟᱝ?
ᱦᱮᱸ
ᱛᱚᱵᱮ ᱱᱤᱛᱳᱜ᱾
ᱟᱵᱮᱱ ᱪᱮᱫ ᱵᱮᱱ ᱪᱤᱱᱛᱟᱹᱭᱟ ᱩᱱᱤ ᱦᱚᱸ ᱩᱱᱤ ᱦᱚᱲ ᱫᱚ᱾
ᱚᱱᱟ ᱜᱤᱛᱚ,
ᱦᱩᱸ
ᱦᱩᱸ ᱛᱚᱵᱮ ᱦᱚᱸᱜᱼᱚᱭ ᱥᱚᱢᱚᱭ ᱠᱚ ᱦᱩᱭᱩᱜ ᱠᱟᱱ ᱛᱟᱞᱟᱝᱼᱟ᱾
ᱥᱚᱢᱚᱭ ᱠᱚ ᱦᱮᱸ ᱦᱩᱭᱮᱱ ᱛᱟᱞᱟᱝᱼᱟ
ᱱᱤᱛᱚᱜ ᱦᱟᱜ ᱢᱟᱱᱮ ᱛᱷᱚᱲᱟ ᱵᱟᱹᱞᱤᱧ ᱥᱚᱢᱳᱭᱚᱼᱟ ᱚᱱᱠᱟ ᱥᱟᱛᱴᱟ ᱜᱟᱱ ᱵᱮᱱ ᱥᱚᱢᱳᱭᱚᱼᱟ ᱾
ᱥᱟᱛᱴᱟ ᱦᱮᱸ ᱥᱚᱢᱳᱭᱚᱼᱟ ᱞᱤᱧ ᱾
ᱢᱟ ᱯᱷᱳᱱ ᱟᱵᱮᱱᱟᱞᱤᱧ ᱦᱟᱸᱜ ᱛᱚᱵᱮ ᱾
ᱦᱮᱸ ᱛᱚ ᱯᱷᱳᱱ ᱞᱟᱦᱟᱭ ᱵᱮᱱ ᱦᱟᱸᱜ ᱛᱟᱨᱯᱚᱨᱛᱮ ᱟᱵᱮᱱ ᱯᱷᱳᱱ ᱟᱭᱟ ᱾
ᱢᱟ ᱯᱟᱥᱮᱡ ᱢᱟᱱᱮ ᱚᱱᱞᱟᱭᱤᱱ ᱵᱟᱵᱮᱱ ᱛᱟᱦᱮᱱ ᱠᱷᱟᱡ ᱟᱹ ᱞᱤᱧ ᱯᱷᱳᱱ ᱟᱵᱤᱱᱟ
ᱮᱸ ᱮᱸᱼ ᱦᱮᱸ ᱦᱮᱸ ᱛᱚ,
ᱢᱤᱴᱤᱝ ᱫᱚᱵᱮᱱ ᱡᱚᱭᱮᱱᱟᱠᱤ ᱾